ᱦᱮᱸ ᱚᱱᱠᱟ ᱱᱟᱯᱟᱭ ᱵᱟᱲᱟ ᱜᱮᱭᱟᱵᱤᱱ ᱛᱚ
ᱦᱮᱸ ᱦᱮᱸ ᱱᱟᱯᱟᱭ ᱵᱟᱲᱟ ᱜᱮ ᱟᱨ ᱟᱹᱵᱤᱱ ᱪᱮᱫ ᱞᱮᱠᱟ ᱢᱮᱱᱟᱜ ᱵᱤᱱᱟ
ᱦᱮᱸ ᱟᱹᱞᱤᱧ ᱦᱚᱸ ᱱᱤᱛ ᱜᱷᱟᱹᱲᱤᱡ ᱫᱚ ᱱᱟᱯᱟᱭ ᱵᱟᱲᱟ ᱠᱷᱟᱡ ᱠᱟᱹᱢᱤ ᱠᱚ ᱫᱚᱢᱮᱞᱤᱧ ᱛᱟᱸᱜᱤ ᱵᱟᱲᱟᱭᱮᱫᱟ ᱚᱱᱟ ᱞᱟᱸᱜᱟ ᱜᱮᱞᱤᱧ ᱟᱹᱭᱠᱟᱹᱣᱮᱫ-ᱟ
ᱟᱪᱪᱷᱟ ᱟᱪᱪᱷᱟ ᱛᱟᱦᱞᱮ ᱜᱨᱮᱡᱩᱭᱮᱥᱚᱱ ᱫᱚ ᱠᱚᱢᱯᱞᱤᱴ ᱮᱱᱟ ᱵᱟᱝ
ᱦᱮᱸ ᱱᱚᱣᱟ ᱠᱚᱫᱚ ᱠᱷᱟᱡ ᱠᱚᱢᱯᱞᱤᱴ ᱵᱟᱲᱟ ᱟᱠᱟᱜ ᱜᱮᱭᱟᱞᱤᱧ ᱟᱫᱚ ᱱᱤᱛᱚᱜ ᱫᱚ ᱪᱟᱥ ᱠᱟᱹᱢᱤ ᱥᱟᱞᱟᱜ ᱡᱚᱯᱲᱟᱣ ᱦᱮᱱᱟᱜ ᱞᱤᱧᱟᱹ
ᱟᱪᱪᱷᱟ ᱟᱪᱪᱷᱟ ᱟᱪᱪᱷᱟ ᱟᱫᱚ ᱟᱸᱡᱚᱢᱮᱫ ᱛᱟᱸᱦᱮᱞᱤᱧ ᱱᱚᱝᱠᱟ ᱥᱟᱱᱛᱟᱞᱤ ᱢᱤᱰᱤᱭᱟᱢ ᱛᱮᱵᱤᱱ ᱠᱚᱢᱯᱞᱤᱴ ᱠᱮᱫᱟ ᱥᱮ ᱪᱮᱫ
ᱦᱮᱸ ᱱᱚᱝᱠᱟ ᱫᱚ ᱦᱮᱸ ᱚᱞ ᱦᱮᱸ ᱚᱱᱟ ᱛᱮᱜᱮᱞᱤᱧ ᱤᱭᱟᱹ ᱚᱞ ᱯᱟᱲᱦᱟᱣ ᱟᱠᱟᱱᱟ ᱠᱷᱟᱱᱡ
ᱥᱟᱱᱛᱟᱞᱤ ᱢᱤᱰᱤᱭᱟᱢ ᱛᱮᱜᱮ ᱛᱟᱦᱞᱮ ᱱᱤᱛᱚᱜ ᱛᱚ ᱥᱟᱱᱛᱟᱞᱤ ᱢᱤᱰᱤᱭᱟᱢ ᱨᱮᱱᱟᱜ ᱢᱤᱫᱴᱟᱝ ᱮ ᱪᱮᱫ ᱤᱧ ᱞᱟᱹᱭᱟ ᱟᱹᱰᱤ ᱞᱮᱠᱟᱱᱟᱜ ᱟᱨ ᱠᱩᱨᱩᱢᱩᱴᱩ ᱠᱚ ᱥᱟᱵ ᱠᱟᱜ ᱛᱟᱵᱚᱱᱟ ᱟᱵᱚᱨᱮᱱ ᱯᱟᱹᱴᱷᱩᱣᱟᱹ ᱠᱚ ᱚᱱᱟ ᱠᱚᱫᱚᱵᱤᱱ ᱟᱸᱡᱚᱢ ᱠᱟᱜᱼᱟ ᱥᱮ ᱵᱟᱝ
ᱦᱮᱸ ᱚᱱᱟ ᱠᱚᱫᱚ ᱟᱸᱡᱚᱢ ᱵᱟᱲᱟ ᱦᱩᱭ ᱠᱟᱱᱟ ᱟᱫᱚ ᱚᱱᱠᱟ ᱜᱮᱠᱷᱟᱡ ᱟᱵᱚ ᱢᱟ ᱥᱟᱱᱛᱟᱞᱤ ᱢᱤᱰᱤᱭᱟᱢ ᱛᱮ ᱱᱟ ᱠᱷᱟᱡ ᱤᱭᱟᱹ ᱠᱚᱵᱚᱱ ᱠᱚᱨᱟᱣᱮᱫᱼᱟ ᱢᱟᱱᱮ ᱠᱚᱞᱮᱡᱽ ᱵᱚᱱ ᱠᱚᱢᱯᱞᱤᱴ ᱮᱜᱼᱟ ᱛᱟᱯᱚᱨᱮ ᱮ ᱢᱮ ᱵᱚᱱ ᱠᱚᱢᱯᱞᱤᱴ ᱮᱜᱼᱟ ᱢᱮᱱᱠᱷᱟᱱ ᱵᱤᱭᱮᱰ ᱠᱚᱞᱮᱡᱽ ᱦᱚᱸ ᱵᱟᱹᱱᱩᱜᱼᱟ ᱛᱟᱵᱚᱱᱟ ᱟᱫᱚ ᱚᱠᱟ ᱠᱚᱨᱮ ᱵᱷᱚᱛᱤ ᱵᱟᱲᱟᱜ ᱦᱩᱭᱩᱜᱼᱟ ᱱᱚᱣᱟ ᱜᱮ ᱠᱷᱟᱡ ᱟᱹᱰᱤ ᱟᱱᱟᱴ ᱨᱮ ᱮᱱᱮᱠᱷᱟᱡ ᱢᱮᱱᱟᱜ ᱠᱚᱣᱟ ᱯᱟᱹᱴᱷᱩᱣᱟᱹ ᱠᱚ ᱥᱮ ᱟᱞᱮ ᱠᱚᱦᱚᱸ ᱠᱷᱟᱡ
ᱮᱠᱫᱚᱢ ᱮᱠᱫᱚᱢ ᱢᱟᱱᱮ ᱟᱵᱚ ᱵᱤᱭᱮᱰ ᱛᱚ ᱵᱟᱵᱚᱱ ᱠᱚᱨᱟᱣ ᱞᱮᱠᱷᱟᱱ ᱛᱚ ᱱᱟᱦᱟᱸᱜ ᱢᱟᱪᱮᱫ ᱫᱚ ᱵᱟᱵᱚᱱ ᱦᱩᱭ ᱫᱟᱲᱮᱭᱟᱜ ᱠᱟᱱᱟ
ᱦᱮᱸ ᱦᱮᱸ ᱮᱠᱫᱚᱢ ᱡᱟᱦᱟᱸ ᱟᱵᱚᱣᱟᱜ ᱥᱤᱥᱴᱮᱢᱮᱴᱤᱠ ᱢᱮᱱᱟᱜᱼᱟ ᱢᱤᱫᱴᱟᱝ ᱵᱤᱭᱮᱰ ᱵᱟᱝᱠᱷᱟᱱ ᱫᱚ ᱢᱟᱪᱮᱫ ᱫᱚ ᱵᱟᱢ ᱵᱟᱦᱟᱞ ᱫᱟᱲᱮᱭᱟᱜᱼᱟ ᱠᱷᱟᱡ
ᱮᱠᱫᱚᱢ ᱮᱠᱫᱚᱢ ᱟᱨ ᱡᱩᱫᱤᱭᱳ ᱰᱤᱭᱮᱞᱮᱰ ᱢᱮᱱᱟᱜ ᱛᱟᱵᱚᱱᱟ ᱦᱮᱸᱥ ᱰᱤᱭᱮ ᱞᱮᱰ ᱛᱚ ᱚᱱᱟ ᱛᱚ ᱞᱟᱹᱭ ᱜᱟᱱᱚᱜᱼᱟ ᱱᱤᱛᱳ ᱢᱟᱪᱮᱫ ᱢᱮᱱᱟᱜ ᱠᱚᱣᱟ ᱰᱤᱭᱮᱞᱮᱰ ᱨᱮᱱ ᱫᱚ ᱟᱹᱰᱤ ᱟᱭᱢᱟ ᱜᱟᱱ ᱜᱮ ᱦᱮᱸ ᱥᱮ ᱵᱟᱝ ᱟᱵᱚ ᱦᱚᱲ ᱢᱟᱥᱴᱟᱨ ᱠᱚ ᱯᱟᱲᱦᱟᱣ ᱵᱟᱲᱟᱭᱜ ᱵᱚᱱᱟ ᱦᱮᱸ ᱥᱮ ᱢᱮᱱᱠᱷᱟᱱ ᱩᱱᱩᱥᱩᱞ ᱵᱤᱫ ᱫᱟᱹᱜᱟᱲ ᱠᱚᱨᱮ ᱛᱚ ᱟᱨ ᱵᱟᱠᱚ ᱯᱟᱲᱦᱟᱣᱮᱫ ᱵᱚᱱᱟ ᱥᱮ
ᱵᱟᱝ ᱵᱟᱝ ᱵᱟᱝ ᱟᱪᱪᱷᱟ ᱜᱚᱝᱠᱮ ᱱᱚᱜᱼᱚᱭ ᱡᱮ ᱱᱤᱛᱚᱜ ᱧᱮᱞᱚᱜ ᱠᱟᱱᱟ ᱡᱮ ᱥᱟᱱᱛᱟᱞᱤ ᱢᱤᱰᱤᱭᱟᱢ ᱛᱮ ᱚᱞᱚᱜ ᱯᱟᱲᱦᱟᱸᱜ ᱟᱹᱰᱤ ᱜᱮᱠᱚ ᱠᱚᱢ ᱪᱟᱵᱟ ᱟᱠᱟᱜᱼᱟ ᱤᱭᱟᱹ ᱱᱚᱣᱟ ᱵᱟᱨᱮᱛᱮ ᱟᱢ ᱪᱮᱫ ᱮᱢ ᱞᱟᱹᱭᱟᱢᱟ ᱞᱟᱹᱭ ᱛᱟᱞᱟᱝ ᱢᱮ
ᱟᱫᱚ ᱦᱮᱸ ᱱᱚᱣᱟ ᱢᱟ ᱮᱠᱟᱞ ᱥᱟᱹᱨᱤ ᱠᱟᱛᱷᱟ ᱜᱮ ᱠᱟᱱᱟ ᱟᱹᱰᱤ ᱜᱮᱠᱚ ᱠᱚᱢ ᱟᱠᱟᱟᱜᱼᱟ ᱠᱟᱨᱚᱱ ᱦᱤᱛᱚᱜ ᱢᱟᱱᱮ ᱪᱮᱠᱟᱹᱧ ᱞᱟᱹᱭᱟ ᱜᱚᱝᱠᱮ ᱚᱱᱟᱮ ᱞᱟᱹᱭ ᱛᱮᱦᱚᱸ ᱫᱩᱠ ᱵᱩᱡᱷᱟᱹᱜᱼᱟ ᱦᱮᱸᱥᱮ ᱦᱮᱸ ᱛᱳ ᱡᱟᱦᱟᱸ ᱛᱤᱱᱟᱹᱜ ᱥᱟᱱᱛᱟᱲ ᱥᱟᱱ ᱥᱟᱱᱛᱟᱲ ᱵᱚᱱ ᱰᱮᱵᱷᱚᱞᱚᱯ ᱚᱜ ᱠᱟᱱᱟ ᱦᱮᱸᱥᱮ ᱛᱟᱦᱚᱞᱮ ᱩᱱᱟᱹᱜ ᱜᱮ ᱟᱵᱚᱨᱮᱱ ᱥᱟᱱᱛᱟᱲ ᱠᱚ ᱠᱚ ᱢᱟᱱᱮ ᱪᱮᱫᱠᱟᱹᱧ ᱞᱟᱹᱭᱟ ᱟᱠᱚᱣᱟᱜ ᱟᱹᱨᱤᱪᱟᱹᱞᱤ ᱮᱠᱫᱚᱢ ᱮᱠᱫᱚᱢ ᱮᱠᱫᱚᱢ ᱞᱟᱦᱟᱛᱮ ᱟᱵᱚ ᱥᱟᱱᱛᱟᱲ ᱨᱮᱸᱜᱮᱡ ᱵᱚᱱ ᱛᱟᱦᱮᱸ ᱠᱟᱱᱟ ᱥᱟᱱᱟᱢ ᱜᱮ ᱡᱚᱛᱚ ᱜᱮ ᱴᱷᱤᱠ ᱛᱟᱦᱮᱸ ᱠᱟᱱᱟ ᱞᱟᱭ ᱞᱟᱠᱪᱟᱨ ᱟᱹᱨᱤᱪᱟᱹᱞᱤ ᱥᱟᱱᱟᱢᱟᱜ ᱜᱮ ᱴᱷᱤᱠ ᱜᱮ ᱛᱟᱦᱮᱸ ᱠᱟᱱ ᱛᱟᱵᱚᱱᱟ ᱦᱮᱸᱥᱮ
ᱦᱮᱸ ᱟᱨ ᱱᱤᱛᱚᱜ ᱡᱷᱚᱛᱚ ᱠᱤᱪᱷᱩ ᱧᱟᱢ ᱠᱟᱛᱮᱜ ᱟᱵᱚ ᱢᱟᱱᱮ ᱵᱚᱠᱟᱭᱤ ᱞᱮᱠᱟ ᱵᱚᱱ ᱛᱟᱦᱮᱱ ᱠᱟᱱᱟ
ᱮᱠᱫᱚᱢ ᱮᱠᱫᱚᱢ ᱮᱠᱫᱚᱢ ᱱᱤᱛᱳ ᱯᱟᱹᱧᱪᱤ ᱯᱟᱹᱧᱪᱤ ᱰᱮᱸᱜᱟ ᱵᱟᱵᱚᱱ ᱠᱩᱥᱤᱭᱟᱜ ᱠᱟᱱᱟ ᱥᱮ ᱯᱟᱹᱧᱪᱤ ᱫᱷᱩᱛᱤ ᱡᱟᱦᱟᱸᱱᱟᱜ ᱜᱮ ᱟᱨᱠᱤ ᱵᱟᱵᱚᱱ ᱠᱩᱥᱤᱭᱟᱜ ᱠᱟᱱᱟ ᱢᱟᱹᱭ ᱛᱟᱠᱚ ᱦᱚᱸ ᱯᱟᱹᱧᱪᱤ ᱥᱟᱹᱲᱤ ᱵᱟᱠᱚ ᱦᱚᱨᱚᱜ ᱮᱫ ᱛᱟᱵᱚᱱᱟ ᱦᱟᱱᱮ ᱥᱚᱴ ᱠᱚ ᱦᱚᱨᱚᱜ ᱮᱫᱟ ᱦᱮᱸ ᱥᱮ ᱵᱟᱝ
ᱦᱮᱸ ᱛᱟᱯᱚᱨᱮ ᱜᱚᱝᱠᱮ ᱧᱮᱞᱚᱜ ᱠᱟᱱᱟ ᱡᱮ ᱦᱮᱸ ᱮᱠᱫᱚᱢ ᱱᱚᱜᱚᱭ ᱟᱵᱚ ᱡᱮ ᱚᱞᱪᱤᱠᱤᱛᱮ ᱯᱟᱲᱦᱟᱜ ᱨᱮᱱᱟᱜ ᱢᱤᱫᱴᱟᱝ ᱟᱹᱭᱫᱟᱹᱨ ᱵᱚᱱ ᱧᱟᱢ ᱟᱠᱟᱜᱟ ᱥᱮ ᱟᱵᱚ ᱢᱤᱫᱴᱟᱝ ᱞᱟᱭᱼᱞᱟᱠᱪᱟᱨ ᱥᱮ ᱟᱵᱚᱣᱟᱜ ᱞᱟᱭᱼᱞᱟᱠᱪᱟᱨ ᱢᱮᱱᱟᱜᱼᱟ ᱱᱚᱣᱟ ᱠᱚᱛᱮ ᱪᱮᱫᱟᱜ ᱵᱚᱱ ᱞᱟᱡᱟᱜ ᱠᱟᱱᱟ ᱱᱚᱣᱟ ᱵᱟᱨᱮᱛᱮ ᱞᱟᱹᱭ ᱢᱮ ᱢᱟ ᱚᱞᱪᱤᱠᱤ ᱛᱮ ᱢᱤᱫᱴᱟᱝ ᱵᱚᱱ ᱯᱟᱲᱦᱟᱜ ᱠᱟᱱᱟ ᱱᱚᱣᱟ ᱜᱮ ᱥᱮ ᱟᱵᱚᱣᱟᱜ ᱩᱯᱨᱩᱢ ᱫᱚ ᱥᱟᱱᱛᱟᱲ ᱫᱚ ᱪᱮᱫ ᱟᱵᱟᱨ ᱱᱚᱣᱟ ᱠᱷᱚᱱ ᱟᱜ ᱢᱟᱨᱟᱝ ᱢᱤᱫᱟᱝ ᱩᱨᱩᱢ ᱛᱟᱵᱚᱱ ᱱᱚ ᱜᱮ ᱤᱧ ᱫᱩᱧ ᱢᱮᱱᱟ ᱢᱟᱨᱟᱝ ᱩᱯᱨᱩᱢ ᱩᱯᱨᱩᱢ ᱛᱟᱵᱚᱱ ᱫᱚ
ᱮᱠᱫᱚᱢ ᱮᱠᱫᱚᱢ ᱱᱚᱣᱟ ᱨᱮᱱᱟᱜ ᱢᱟᱱᱮ ᱢᱮᱱ ᱥᱮᱪᱮᱛᱮᱫ ᱫᱚ ᱱᱚᱝᱠᱟ ᱦᱩᱭᱩᱜ ᱠᱟᱱᱟ ᱵᱮᱯᱟᱨ ᱴᱟᱜ ᱫᱚ ᱦᱩᱭᱩᱜ ᱠᱟᱱᱟ ᱱᱚᱜᱼᱚᱭ ᱡᱮ ᱟᱵᱚᱨᱮᱱ ᱢᱟᱨᱟᱝ ᱢᱟᱨᱟᱝ ᱡᱟᱦᱟᱸᱭ ᱠᱚ ᱪᱟᱠᱨᱤ ᱠᱚ ᱧᱟᱢ ᱟᱠᱟᱫ ᱛᱟᱵᱚᱱᱟ ᱦᱮᱸᱥᱮ
ᱦᱮᱸ
ᱟᱫᱚ ᱩᱱᱠᱩ ᱫᱚ ᱢᱤᱫ ᱞᱮᱛᱟᱲ ᱠᱷᱚᱱᱟᱜ ᱜᱮ ᱦᱟᱱᱮ ᱟᱫᱚ ᱠᱤᱥᱟᱹᱬ ᱦᱚᱲ ᱥᱟᱶᱜᱮ ᱜᱟᱛᱮ ᱠᱚ ᱯᱟᱹᱨᱠᱟᱹᱣ ᱟᱠᱟᱱᱟ
ᱦᱮᱸ
ᱟᱫᱚ ᱩᱱᱠᱩ ᱠᱤᱥᱟᱹᱬ ᱦᱚᱲ ᱨᱮᱱ ᱡᱟᱦᱟᱸᱭ ᱟᱨᱠᱤ ᱚᱱᱠᱟᱱ ᱜᱤᱫᱽᱨᱟᱹ ᱠᱚ ᱟᱫᱚ ᱠᱚ ᱞᱟᱹᱭᱟ ᱱᱩᱠᱩ ᱥᱟᱱ ᱱᱮᱛᱟᱨ ᱫᱚᱠᱚ ᱱᱚᱝᱠᱟ ᱠᱚ ᱨᱮᱸᱜᱮᱡ ᱜᱮᱭᱟ ᱦᱟᱱᱠᱟᱱ ᱜᱮᱭᱟ ᱠᱚ ᱱᱚᱝᱠᱟᱱ ᱜᱮᱭᱟ ᱠᱚ ᱟᱫᱚ ᱟᱨ ᱱᱩᱭ ᱡᱟᱦᱟᱸᱭ ᱜᱤᱫᱽᱨᱟᱹ ᱟᱨᱠᱤ ᱩᱱᱠᱩ ᱥᱟᱞᱟᱜ ᱢᱮᱥᱟᱜ ᱠᱟᱱᱟᱭ ᱦᱮᱸᱥᱮ
ᱦᱟᱸ ᱦᱟᱜ
ᱟᱫᱚ ᱟᱫᱚ ᱩᱱᱤ ᱩᱱᱠᱩᱴᱷᱮᱱᱮ ᱫᱮᱠᱷᱟᱜᱟᱭ ᱡᱮ ᱤᱧ ᱫᱚ ᱱᱚᱝᱠᱟ ᱤᱧᱫᱚ ᱚᱱᱟ ᱫᱚ ᱵᱟᱹᱧ ᱠᱩᱥᱤᱭᱟᱜ ᱜᱮᱭᱟ ᱤᱧ ᱫᱚ ᱱᱚᱝᱠᱟ ᱥᱟᱱᱼᱼ ᱛᱟᱲᱤᱭᱟᱹ ᱨᱮᱫᱚ ᱵᱟᱝ ᱠᱟᱹᱱᱟᱹᱧ ᱚᱱᱮ ᱚᱱᱠᱟ ᱟᱨᱠᱤ ᱩᱱᱠᱩᱣᱟᱜ ᱩᱯᱨᱩᱢ ᱠᱚ ᱩᱠᱩᱭᱮᱫ ᱛᱟᱠᱚᱣᱟ᱾
ᱦᱮᱸ ᱱᱚᱼᱚᱛᱳᱜ ᱵᱟᱡᱟᱨ ᱫᱤᱥᱚᱢ ᱨᱮ ᱧᱮᱞᱚᱜ ᱠᱟᱱᱟ ᱡᱮ ᱦᱟᱠᱷᱟᱡ ᱟᱹᱰᱤ ᱟᱭᱢᱟ ᱜᱮ ᱢᱮᱱᱟᱜ ᱠᱚᱛᱟ ᱵᱚᱱᱟ ᱢᱮᱱᱠᱷᱟᱱ ᱦᱚᱲᱛᱮ ᱨᱚᱲ ᱞᱟᱡᱜᱟ ᱠᱚ ᱵᱩᱡᱷᱟᱹᱣ ᱮᱫᱟ᱾ ᱥᱮ ᱜᱟᱨᱡᱮᱱ ᱠᱚ ᱩᱱᱠᱩ ᱨᱮᱱ ᱜᱤᱫᱽᱨᱟᱹ ᱵᱟᱝᱠᱚ ᱥᱮᱬᱟ ᱟᱠᱚ ᱠᱟᱱᱟ ᱟᱛᱳ ᱴᱚᱞᱟ ᱵᱟᱦᱟ ᱥᱚᱦᱨᱟᱭ ᱨᱮᱠᱚ ᱦᱮᱡ ᱞᱮᱱᱠᱷᱟᱱ ᱢᱟᱱᱮ ᱨᱚᱲ ᱦᱚᱸ ᱦᱚᱲ ᱛᱮ ᱵᱟᱠᱚ ᱨᱚᱲᱟ ᱫᱤᱠᱩ ᱛᱮᱜᱮ ᱠᱚ ᱨᱚᱲᱟ ᱱᱚᱜᱼᱚ ᱱᱚᱝᱠᱟ ᱢᱟᱱᱮ ᱱᱤᱡᱮᱨᱟᱜ ᱱᱤᱡᱮᱨᱟᱜ ᱟᱲᱟᱝ ᱫᱚᱢ ᱦᱤᱲᱤᱧᱮᱜᱼᱟ ᱮᱴᱟᱜ ᱦᱚᱲᱟᱜ ᱟᱲᱟᱝᱮᱢ ᱟᱯᱱᱟᱨᱮᱼᱟ ᱤᱧᱫᱩᱧ ᱞᱟᱹᱭᱟ ᱡᱷᱚᱛᱚ ᱦᱚᱲᱟᱜ ᱟᱲᱟᱝ ᱜᱮ ᱟᱯᱱᱟᱨ ᱢᱮ᱾ ᱢᱟᱱᱮ ᱱᱤᱡᱮᱨᱟᱜ ᱟᱲᱟᱝ ᱡᱩᱫᱤ ᱤᱭᱟᱹ ᱟᱨᱚ ᱵᱷᱟᱜᱤ ᱴᱷᱤᱠᱮᱢ ᱟᱯᱱᱟᱨᱥᱮ ᱱᱳᱣᱟ ᱫᱷᱩᱲᱤ ᱫᱷᱟᱹᱨᱛᱤ ᱨᱮ ᱟᱹᱰᱤ ᱪᱮᱦᱨᱟ ᱛᱟᱦᱮᱱ ᱡᱟᱭᱜᱟᱢ ᱧᱟᱢᱟ
ᱮᱠᱫᱚᱢ ᱱᱤᱡᱮᱨᱟᱜ ᱪᱷᱟᱲᱟ ᱪᱮᱫ ᱢᱮᱱᱟᱜᱼᱟ ᱚᱞ ᱜᱩᱨᱩ ᱜᱚᱢᱠᱮ ᱪᱮᱫ ᱮ ᱞᱟᱹᱭ ᱠᱟᱫ ᱛᱟᱵᱚᱱᱟ ᱚᱞ ᱢᱮᱱᱟᱜ ᱛᱚᱢᱟ ᱨᱚᱲ ᱢᱮᱱᱟᱜ ᱛᱟᱢᱟ ᱦᱮᱸ ᱥᱮ
ᱦᱮᱸ ᱦᱮᱸ
ᱛᱟᱯᱚᱨ ᱚᱞᱮᱢ ᱟᱫ ᱞᱮᱨᱮ ᱨᱚᱲᱮ ᱮᱢ ᱟᱫ ᱞᱮᱨᱮ ᱦᱮᱸ ᱥᱮ ᱵᱟᱝ
ᱦᱮᱸ ᱟᱢ ᱦᱚᱸᱢ ᱟᱫᱚᱜᱼᱟ ᱱᱚᱜᱼᱚ ᱱᱚᱝᱠᱟ ᱜᱮ ᱡᱩᱫᱤ ᱟᱵᱚ ᱱᱤᱡᱮᱨᱟᱜ ᱟᱲᱟᱝ ᱛᱚ ᱵᱟᱵᱚᱱ ᱨᱚᱲᱟ ᱛᱟᱦᱚᱞᱮ ᱵᱚᱱ ᱟᱫ ᱪᱟᱵᱟᱜᱼᱟ ᱫᱚ ᱥᱮ ᱱᱤᱡᱮᱨᱟᱜ ᱚᱞᱛᱮ ᱡᱩᱫᱤ ᱵᱟᱵᱚᱱ ᱯᱟᱲᱦᱟᱜᱼᱟ ᱟᱫᱚ ᱟᱵᱚᱱ ᱥᱮ ᱵᱟᱝ ᱜᱚᱝᱠᱮ ᱢᱟ ᱞᱟᱹᱭᱵᱤᱱ?
ᱮᱠᱫᱚᱢ ᱟᱫᱚᱜ ᱜᱮᱭᱟᱵᱚᱱ ᱟᱨ ᱟᱹᱵᱤᱱ ᱦᱚᱸ ᱚᱱᱚ ᱚᱱᱠᱟ ᱪᱤᱠᱤᱛᱮ ᱯᱟᱲᱦᱟᱣ ᱠᱟᱛᱮᱫ ᱢᱤᱫᱴᱟᱝ ᱜᱨᱮᱡᱩᱭᱮᱥᱮᱱ ᱵᱤᱱ ᱠᱚᱢᱯᱤᱞᱤᱴ ᱠᱟᱫᱟ ᱟᱹᱰᱤ ᱚᱱᱟᱜᱮ ᱟᱹᱰᱤ ᱵᱮᱥ ᱞᱤᱧ ᱵᱩᱡᱷᱟᱹᱣᱮᱫᱼᱟ ᱢᱮᱱᱠᱷᱟᱱ ᱱᱮᱛᱳᱜ ᱟᱵᱚᱨᱮᱱ ᱜᱤᱫᱽᱨᱟᱹ ᱟᱨᱠᱤ ᱡᱟᱦᱟᱸᱭ ᱚᱝᱠᱟ ᱠᱚ ᱦᱟᱨᱩ ᱵᱩᱨᱩᱜ ᱠᱟᱱᱟ ᱛᱟᱵᱚᱱᱟ ᱦᱮᱸ ᱥᱮ ᱩᱱᱠᱩ ᱦᱚᱸ ᱠᱟᱹᱴᱤᱡ ᱟᱵᱚ ᱩᱫᱽᱜᱟᱹᱣ ᱠᱚ ᱦᱩᱭᱩᱜ ᱛᱟᱵᱚᱱᱟ ᱪᱮᱫᱞᱮᱠᱟ ᱠᱟᱛᱮ ᱟᱵᱚ ᱥᱟᱱᱛᱟᱲᱤ ᱪᱤᱠᱤ ᱵᱚᱱ ᱥᱮᱬᱟᱭᱟ ᱮᱸ ᱪᱮᱫ ᱠᱚ ᱢᱮᱱᱟᱜ ᱛᱟᱵᱚᱱᱟ ᱮᱥᱮᱠᱟ ᱢᱮᱱᱟᱜ ᱛᱟᱵᱚᱱᱟ ᱟᱨᱚ ᱟᱹᱰᱤ ᱟᱭᱢᱟ ᱞᱮᱠᱟᱱᱟᱜ ᱦᱟᱱᱮ ᱪᱮᱫ ᱴᱟᱴᱟ ᱪᱮᱫ ᱢᱮᱱᱟᱜᱼᱟ ᱡᱟᱭᱦᱳᱠ ᱟᱨᱠᱤ ᱮᱜ ᱟᱹᱰᱤ ᱟᱭᱢᱟ ᱤᱭᱟᱹ ᱛᱟᱞᱟᱛᱮ ᱟᱵᱚᱨᱮᱱ ᱜᱟᱹᱠᱷᱩᱲᱟᱱ ᱜᱚᱢᱠᱮ ᱠᱚ ᱠᱚ ᱤᱭᱟᱹᱭᱮᱫ ᱛᱟᱵᱚᱱᱟ ᱪᱮᱥᱴᱟᱭ ᱫᱟᱠᱚ ᱢᱮᱱᱠᱷᱟᱱ ᱡᱟᱦᱟᱸᱭ ᱚᱱᱠᱟᱱ ᱠᱤᱥᱟᱹᱬ ᱦᱚᱲ ᱟᱫᱚ ᱠᱚ ᱞᱟᱹᱭ ᱮᱫᱟ ᱱᱚᱜᱼᱚᱭ ᱥᱟᱱᱛᱟᱲᱛᱮ ᱨᱚᱲ ᱠᱟᱛᱮᱫ ᱪᱮᱫ ᱮᱢ ᱪᱤᱠᱟᱹ ᱫᱟᱲᱮᱭᱟᱜᱼᱟ ᱱᱚᱜᱼᱚᱭ ᱟᱛᱳ ᱠᱚᱨᱮᱜ ᱜᱮ ᱥᱟᱱᱛᱟᱲ ᱨᱚᱲ ᱵᱟᱭᱨᱮ ᱠᱚᱨᱮ ᱫᱚ ᱥᱟᱱᱛᱟᱲ ᱨᱚᱲ ᱵᱟᱹᱱᱩᱜᱼᱟ ᱚᱱᱟ ᱠᱷᱟᱹᱛᱤᱨ ᱛᱮ ᱟᱠᱚ ᱵᱤᱥᱮᱥ ᱠᱟᱨᱛᱮ ᱮᱴᱟᱜ ᱢᱟᱱᱮ ᱯᱟᱹᱨᱥᱤ ᱪᱮᱛᱟᱱ ᱨᱮ ᱵᱤᱥᱤ ᱡᱳᱨ ᱠᱚᱢᱟᱜ ᱠᱟᱱᱟ ᱟᱫᱚ ᱢᱚᱱᱮ ᱦᱩᱭᱩᱜ ᱠᱟᱱᱟ ᱢᱮᱱᱠᱷᱟᱱ ᱮᱴᱟᱜ ᱯᱟᱹᱨᱥᱤ ᱪᱤᱛᱟᱱ ᱨᱮ ᱡᱳᱨ ᱮᱢ ᱠᱟᱛᱮ ᱫᱚ ᱛᱚ ᱵᱟᱭ ᱜᱟᱱᱚᱜᱼᱟ ᱥᱮ
ᱦᱟ
ᱟᱵᱚᱣᱟᱜ ᱯᱟᱹᱨᱥᱤ ᱦᱚᱸᱛᱚ ᱯᱟᱥᱱᱟᱣ ᱦᱩᱭᱩᱜ ᱛᱟᱵᱚᱱᱟ ᱥᱮ ᱢᱮᱱ ᱠᱟᱛᱷᱟ ᱫᱚ ᱚᱱᱟ ᱜᱮᱛᱚ
ᱢᱟᱱᱮ ᱟᱵᱚ ᱟᱵᱚ ᱛᱮᱜᱮ ᱟᱵᱚᱣᱟᱜ ᱯᱟᱹᱨᱥᱤ ᱵᱚᱱ ᱦᱤᱨᱠᱟᱹᱣᱟᱜ ᱠᱟᱱᱟ, ᱟᱵᱚ ᱱᱤᱛᱚᱜ ᱱᱤᱛᱚᱜ ᱫᱚ ᱟᱵᱚᱭᱤᱡ ᱢᱟᱱᱮ ᱯᱟᱹᱨᱥᱤ ᱫᱩᱧ ᱞᱟᱹᱭᱟ ᱱᱤᱛᱚᱜ ᱫᱚ ᱡᱟᱞᱤ ᱜᱮ ᱛᱟ ᱵᱚᱱᱟ ᱢᱤᱫᱴᱟᱝ ᱜᱤᱫᱽᱨᱟᱹ ᱡᱚᱠᱷᱚᱱ ᱡᱟᱞᱤ ᱛᱟᱦᱮᱱᱟ ᱩᱱᱤ ᱠᱤ ᱴᱟᱴᱠᱟ ᱛᱟᱲᱟᱢᱮ ᱥᱮᱬᱟ ᱜᱚᱫᱟ ᱥᱮ ᱴᱟᱴᱠᱟᱜ ᱜᱮ ᱦᱟᱨᱟᱜᱼᱟᱭ ᱩᱱᱤ ᱢᱟ ᱦᱮᱢ ᱦᱟᱨᱟᱭ ᱦᱩᱭᱩᱜᱼᱟ ᱢᱟᱱᱮ ᱡᱚᱛ ᱡᱚᱛᱚᱱᱚᱭ ᱦᱩᱭᱩᱜᱼᱟ ᱱᱚᱜᱼᱚ ᱱᱚᱝᱠᱟ ᱜᱮ, ᱟᱵᱣᱟᱜ ᱯᱟᱹᱨᱥᱤ ᱜᱮ ᱡᱩᱫᱤ ᱵᱟᱵᱚᱱ ᱡᱚᱛᱚᱱᱱᱚᱭᱟ ᱚᱠᱚᱭᱮ ᱡᱚᱛᱱᱚᱭᱟ?
ᱮᱠᱫᱚᱢ ᱮᱠᱫᱚᱢ ᱡᱟᱦᱟᱸ ᱚᱱᱟ ᱡᱟᱦᱟᱸ ᱥᱟᱣᱩᱛᱷ ᱨᱮᱱᱟᱜ ᱡᱟᱦᱟᱸ ᱢᱩᱵᱷᱤ ᱠᱚᱵᱚᱱ ᱧᱮᱞᱟ ᱦᱮᱸ ᱥᱮ ᱵᱟᱲᱟᱭ ᱜᱮᱭᱟᱵᱚᱱ ᱚᱱᱟ ᱠᱚᱫᱚ ᱟᱹᱰᱤ ᱵᱷᱟᱹᱜᱤ ᱵᱷᱟᱜᱤ ᱢᱩᱵᱷᱤ ᱠᱟᱱᱟ ᱦᱮᱸ ᱥᱮ ᱵᱟᱝ
ᱦᱮᱸ ᱦᱮᱸ
ᱢᱮᱱᱠᱷᱟᱱ ᱟᱫᱚ ᱚᱱᱟ ᱵᱷᱟᱹᱜᱮᱤᱭᱟ ᱢᱮᱱᱛᱮ ᱟᱵᱚ ᱠᱤ ᱥᱟᱱᱛᱟᱲ ᱟᱫᱚ ᱚᱱᱟ ᱠᱚᱫᱚᱵᱚᱱ ᱧᱮᱞ ᱫᱚᱵᱚᱱ ᱵᱟᱹᱜᱤᱭᱟ
ᱦᱮᱸ ᱮᱠᱫᱚᱢ ᱮᱠᱫᱚᱢ ᱡᱚᱛᱷᱟᱛ ᱦᱮᱸ
ᱵᱟᱠᱷᱟᱡ ᱫᱚ ᱟᱵᱚᱣᱟᱜ ᱟᱹᱨᱤᱪᱟᱹᱞᱤ ᱪᱤᱠᱟᱹᱛᱮᱵᱚᱱ ᱥᱟᱵ ᱨᱟᱠᱟᱵᱟ
ᱦᱮ, ᱟᱵᱟᱨ ᱧᱮᱞᱚᱜ ᱠᱟᱱᱟ ᱡᱮ ᱦᱮᱸ ᱱᱚᱼᱜᱚᱭ ᱵᱟᱯᱞᱟ ᱚᱲᱟᱜ ᱨᱮ ᱟᱵᱚᱣᱟᱜ ᱡᱟᱦᱟᱸ ᱵᱟᱯᱞᱟ ᱞᱟ ᱥᱤᱥᱴᱮᱢᱮᱴᱤᱠ ᱢᱮᱱᱟᱜᱼᱟ ᱦᱮᱸᱥᱮ ᱵᱟᱯᱞᱟᱨ ᱨᱮ ᱛᱩᱢᱫᱟᱜ ᱴᱟᱢᱟᱠ ᱛᱮᱵᱚᱱ ᱮᱱᱮᱡ ᱥᱮᱨᱮᱧᱟ ᱢᱮᱱᱠᱷᱟᱱ ᱱᱚᱣᱟ ᱛᱩᱢᱫᱟᱜ ᱴᱟᱢᱟᱠ ᱛᱮ ᱫᱚ ᱮᱱᱮᱡ ᱥᱮᱨᱮᱧ ᱠᱚᱫᱚ ᱱᱮᱛᱟᱨ ᱫᱚᱠᱚ ᱞᱟᱡᱟᱜ ᱠᱟᱱᱟ, ᱠᱟᱨᱚᱱ ᱫᱚ ᱦᱟᱸᱜ ᱠᱷᱟᱡ ᱰᱤᱡᱮ ᱵᱚᱠᱥ ᱛᱮᱠᱚ ᱮᱱᱮᱡᱼᱮᱟ᱾ ᱢᱤᱫᱴᱟᱝ ᱦᱟᱸᱠᱷᱟᱡ ᱱᱚᱜᱼᱚᱭ ᱡᱮ ᱢᱟᱱᱮ ᱥᱤᱸᱫᱽᱨᱟᱹᱫᱟᱱ ᱚᱠᱛᱚ ᱡᱟᱦᱟᱸ ᱢᱤᱫᱴᱟᱝ ᱚᱱᱮ ᱥᱤᱸᱫᱩᱨ ᱞᱮᱵᱮᱫ ᱞᱚᱴᱚᱢ ᱢᱤᱫᱴᱟᱝ ᱥᱮᱨᱮᱧᱮ ᱮᱢ ᱢᱮᱛᱟ ᱠᱚᱣᱟ ᱱᱮᱛᱟᱨ ᱡᱩᱣᱟᱹᱱ ᱠᱚ ᱠᱚᱲᱟ ᱠᱚ ᱱᱚᱣᱟ ᱠᱚ ᱵᱟᱝᱠᱚ ᱥᱮᱨᱮᱧ ᱫᱟᱲᱮᱜ ᱠᱟᱱᱟ ᱢᱮᱱᱠᱷᱟᱱ ᱱᱚᱣᱟ ᱱᱤᱛᱚᱜ ᱡᱩᱫᱤ ᱵᱟᱠᱚ ᱥᱮᱬᱟ ᱤᱫᱤᱭᱟ ᱥᱮ ᱛᱩᱢᱫᱟᱜ ᱴᱟᱢᱟᱠ ᱨᱩ ᱡᱩᱫᱤ ᱵᱟᱝ ᱵᱟᱲᱟᱭᱟ ᱛᱟᱦᱚᱞᱮ ᱟᱵᱚ ᱥᱤᱸᱫᱽᱨᱟᱹ ᱫᱚ ᱪᱮᱛᱟᱱ ᱥᱮ ᱱᱚᱣᱟ ᱫᱷᱩᱲᱤ ᱞᱮᱵᱮᱫ ᱞᱚᱴᱚᱢ ᱥᱮᱨᱮᱧ ᱟᱵᱚᱱ ᱪᱤᱠᱟᱹ ᱞᱮᱠᱟᱛᱮ ᱦᱟᱯᱮᱱ ᱫᱤᱱ ᱥᱮ ᱟᱵᱚ ᱫᱚ ᱦᱟᱯᱮᱱ ᱫᱤᱱ ᱫᱚ ᱢᱚᱱᱫᱤᱨ ᱨᱮᱵᱚᱱ ᱵᱟᱯᱞᱟᱜᱼᱟ
ᱮᱠᱫᱚᱢ ᱮᱠᱫᱚᱢ ᱮᱠᱫᱚᱢ ᱱᱚᱣᱟ ᱫᱚ ᱥᱟᱹᱨᱤ ᱠᱟᱛᱷᱟ ᱜᱮ ᱠᱟᱱᱟ ᱠᱟᱨᱚᱱ ᱱᱮᱛᱟᱨ ᱚᱱᱠᱟ ᱥᱟᱱᱟᱢ ᱜᱤᱫᱽᱨᱟᱹ ᱜᱮ ᱱᱤᱛᱚᱜ ᱵᱟᱭᱨᱮ ᱨᱮ ᱛᱟᱦᱮᱸ ᱠᱷᱟᱹᱛᱤᱨ ᱢᱤᱫ ᱴᱟᱝ ᱡᱟᱦᱟᱸ ᱥᱟᱵᱠᱟᱢ ᱠᱚᱞᱮᱡᱽ ᱠᱚᱨᱮ ᱠᱚ ᱯᱟᱲᱦᱟᱜ ᱠᱟᱱᱟ ᱦᱮᱸ ᱥᱮ ᱟᱫᱚ ᱩᱱᱠᱩ ᱫᱚ ᱟᱱᱮ ᱵᱤᱥᱤ ᱵᱟᱝ ᱡᱚᱯᱲᱟᱣ ᱠᱷᱟᱹᱛᱤᱨ ᱚᱱᱟ ᱡᱟᱦᱟᱸ ᱟᱵᱚᱣᱟᱜ ᱞᱟᱭ ᱞᱟᱠᱪᱟᱨ ᱱᱤᱛᱚᱜ ᱫᱚ ᱢᱟᱱᱮ ᱛᱩᱢᱫᱟᱜ ᱪᱮᱴᱟᱜ ᱦᱚᱸ ᱵᱟᱠᱚ ᱫᱟᱲᱮᱭᱟᱜ ᱠᱟᱱᱟ ᱜᱤᱫᱽᱨᱟᱹ ᱠᱚ ᱟᱹᱰᱤ ᱟᱭᱢᱟ ᱠᱷᱮᱛᱨᱚ ᱨᱮᱜᱮ ᱧᱮᱞᱚᱜ ᱠᱟᱱᱟ ᱦᱮᱸ ᱥᱮ ᱵᱟᱝ
ᱦᱮᱸ ᱠᱚᱝᱠᱮ
ᱦᱮᱸ ᱟᱨ ᱰᱤᱡᱮ ᱰᱤᱡᱮ ᱮᱱᱮᱡ ᱫᱚ ᱱᱟᱦᱟᱜ ᱚᱱᱟ ᱫᱚ ᱥᱟᱵᱱᱟᱢ ᱱᱟᱮᱢ ᱮᱱᱮᱡ ᱠᱮᱫᱟᱢ ᱟᱨ ᱱᱚᱣᱟ ᱛᱚ ᱱᱟᱦᱟᱜ ᱛᱩᱢᱫᱟᱜ ᱪᱮᱴᱟᱜ ᱦᱩᱭᱩᱜᱼᱟ ᱴᱟᱢᱟᱠ ᱨᱩᱭ ᱦᱩᱭᱩᱜᱼᱟ᱾
ᱦᱩᱸ ᱱᱚᱣᱟ ᱛᱮᱫᱚ ᱦᱟᱠᱟᱡ ᱠᱚᱥᱴᱚ ᱜᱮᱠᱚ ᱟᱹᱭᱠᱟᱹᱣ ᱮᱜᱼᱟ
ᱦᱩᱸ ᱦᱩᱸ ᱦᱩᱸ ᱟᱨ ᱚᱱᱠᱟ ᱟᱹᱨᱤ ᱪᱟᱹᱞᱤ ᱢᱚᱫᱽᱫᱷᱮ ᱨᱮ ᱦᱮᱸ ᱜᱚᱝᱠᱮ
ᱟᱵᱚᱣᱟᱜ ᱡᱟᱦᱟᱸ ᱢᱤᱫ ᱴᱟᱝ ᱛᱩᱢᱫᱟᱜ ᱴᱟᱢᱟᱠ ᱥᱟᱞᱟᱜ ᱢᱤᱫ ᱴᱟᱝ ᱥᱟᱹᱜᱟᱹᱭ ᱢᱮᱱᱟᱜ ᱛᱟᱵᱚᱱᱟ ᱥᱮ ᱢᱟᱱᱮ ᱚᱱᱟ ᱨᱚᱫᱚ ᱡᱷᱚᱛᱚ ᱢᱟᱱᱮ ᱟᱢ ᱨᱮᱱ ᱚᱲᱟᱜ ᱜᱷᱟᱨᱚᱡᱽ ᱨᱮᱱ ᱦᱚᱲ ᱥᱟᱛᱮ ᱨᱟᱹᱥᱠᱟᱹ ᱫᱟᱲᱮᱭᱟᱜ ᱟᱢ ᱦᱮᱸᱥᱮ ᱢᱮᱱ ᱠᱷᱟᱱ ᱰᱤᱡᱮ ᱵᱚᱠᱥ ᱛᱮᱫᱚ ᱚᱠᱟ ᱞᱮᱠᱟᱱ ᱱᱟᱠᱷᱟᱡ ᱱᱮᱛᱟᱨ ᱥᱮᱨᱮᱧ ᱠᱚ ᱪᱟᱹᱞᱩ ᱟᱠᱟᱱᱟ ᱚᱱᱮ ᱚᱱᱟ ᱟᱢ ᱟᱸᱡᱚᱢ ᱛᱮᱦᱚᱸ ᱞᱩᱛᱩᱨ ᱵᱟᱵᱟᱫ ᱢᱮᱭᱟ ᱡᱮ ᱪᱮᱫᱟᱜ ᱱᱚᱣᱟ ᱥᱮᱨᱮᱧ ᱠᱚ ᱪᱟᱹᱞᱩ ᱠᱮᱼᱟ᱾ ᱚᱱᱟ ᱟᱹᱰᱤ ᱟᱱ ᱟᱹᱰᱤ ᱟᱸᱠᱷᱟ ᱜᱮ ᱟᱸᱡᱚᱢᱚᱜᱼᱟ
ᱮᱠᱫᱚᱢ ᱮᱠᱫᱚᱢ ᱟᱨ ᱚᱱᱠᱟᱱᱟᱜ ᱥᱮᱨᱮᱧ ᱢᱟᱱᱮ ᱟᱭᱳ ᱵᱟᱵᱟ ᱥᱟᱢᱟᱝ ᱨᱮ ᱟᱸᱡᱚᱢ ᱦᱚᱸ ᱪᱮᱫ ᱞᱮᱠᱟ ᱪᱚᱝ ᱵᱩᱡᱷᱟᱹᱜᱼᱟ ᱟᱨᱠᱤ
ᱦᱮᱸ ᱦᱮᱸ
ᱮᱠᱫᱚᱢ ᱮᱠᱫᱚᱢ ᱮᱠᱫᱚᱢ ᱛᱚ ᱚᱱᱟᱜᱮ ᱟᱵᱚ ᱦᱮᱸ ᱦᱮᱸ ᱟᱵᱚ ᱢᱚᱴᱟᱢᱩᱴᱤ ᱚᱱᱠᱟ ᱞᱟᱭᱼᱞᱟᱠᱪᱟᱨ ᱥᱟᱵ ᱤᱫᱤ ᱦᱩᱭᱩᱜ ᱛᱟᱵᱚᱱᱟ ᱦᱮᱸ ᱥᱮ ᱵᱟᱝ ᱚᱱᱟ ᱚᱱᱟ ᱚᱱᱟ ᱵᱮᱜᱚᱨ ᱦᱚᱸ ᱟᱨᱠᱤ ᱱᱤᱛᱚᱜ ᱟᱸᱡᱚᱢᱚᱜ ᱠᱟᱱᱟ ᱦᱚᱭᱛᱳ ᱟᱢ ᱛᱚ ᱱᱟᱦᱟᱜ ᱥᱟᱱᱛᱟᱲᱤ ᱛᱮ ᱜᱨᱮᱡᱩᱭᱮᱥᱚᱱ ᱮᱢ ᱠᱚᱢᱯᱞᱤᱴ ᱠᱟᱜᱼᱟ, ᱢᱟᱥᱴᱟᱨ ᱰᱤᱜᱽᱨᱤ ᱦᱚᱛᱚᱢ ᱠᱚᱢᱯᱞᱤᱴ ᱠᱟᱜᱼᱟ?
ᱦᱮᱸ ᱦᱮᱸ ᱦᱮᱸ
ᱦᱩᱸ ᱦᱩᱸ ᱛᱚ ᱱᱤᱛᱚᱜ ᱟᱸᱡᱚᱢᱚᱜ ᱠᱟᱱᱟ ᱱᱟᱦᱟᱜ ᱚᱱᱠᱟ ᱟᱵᱚᱣᱟᱜ ᱪᱤᱠᱤ ᱛᱮ ᱟᱨᱠᱤ ᱮ ᱟᱹᱰᱤ ᱟᱭᱢᱟ ᱞᱮᱠᱟᱱᱟᱜ ᱛᱮᱭᱟᱨᱚᱜᱼᱟ ᱟᱨᱠᱤ ᱵᱳᱨᱰ ᱠᱚ ᱛᱮᱭᱟᱨᱚᱜᱼᱟ ᱟᱨᱠᱤ ᱚᱱᱟ ᱠᱚ ᱨᱮᱱᱟᱜ ᱠᱷᱚᱵᱚᱨᱮᱢ ᱫᱚᱦᱚᱭᱟ ᱥᱮ ᱵᱟᱝ? ᱢᱟᱱᱮ ᱪᱮᱫ ᱞᱮᱠᱟ ᱟᱨᱠᱤ
ᱦᱮᱸ ᱜᱚᱝᱠᱮ ᱱᱚᱣᱟ ᱠᱚᱫᱚ ᱤᱭᱟᱹ ᱫᱚᱦᱚ ᱵᱟᱲᱟ ᱦᱩᱭᱩᱜ ᱠᱟᱱ ᱜᱮᱭᱟ᱾ ᱛᱟᱯᱚᱨᱮ ᱦᱟᱠᱷᱟᱡ ᱵᱤᱭᱮᱰ ᱜᱮ ᱱᱚᱜ ᱚᱸ ᱮᱛᱚᱦᱚᱵ ᱮᱛᱚᱦᱚᱵ ᱠᱚ ᱞᱟᱹᱭᱮᱫᱼᱟ ᱪᱤᱠᱟᱹᱜ ᱠᱟᱱᱟᱠᱟᱡ ᱚᱱᱟ ᱠᱚ ᱠᱚᱨᱟᱣ ᱞᱮᱠᱷᱟᱱ ᱜᱮ ᱠᱷᱟᱡ ᱟᱵᱚᱣᱟᱜ ᱫᱚ ᱢᱟᱱᱮ ᱡᱟᱦᱟᱸ ᱧᱩᱛᱟᱹᱛ ᱰᱟᱦᱟᱨ ᱚᱱᱟ ᱫᱚ ᱯᱩᱨᱟᱹᱜᱼᱟ ᱢᱟᱱᱮ ᱢᱟᱱᱮ ᱥᱟᱦᱟ ᱩᱛᱟᱹᱨᱚᱜ ᱛᱟᱵᱚᱱᱟ ᱡᱟᱦᱟᱸ ᱱᱚᱣᱟ ᱵᱳᱲ ᱠᱚ ᱜᱚᱴᱷᱚᱱ ᱞᱮᱠᱷᱟᱱ ᱟᱨ ᱵᱤᱭᱮᱰ ᱠᱚᱞᱮᱡᱽ ᱠᱚ ᱪᱟᱹᱞᱩ ᱞᱮᱠᱷᱟᱱ ᱟᱫᱚ ᱢᱟᱱᱮ ᱟᱵᱚᱣᱟᱜ ᱢᱮᱫ ᱢᱟᱨᱥᱟᱞ ᱫᱚ ᱯᱩᱨᱟᱹ ᱥᱟᱯᱷᱟ ᱩᱛᱟᱹᱨᱚᱜᱼᱟ ᱟᱨ ᱢᱮᱱ ᱠᱷᱟᱱ ᱵᱟᱝ ᱥᱟᱯᱷᱟᱜ ᱠᱟᱱᱟ ᱟᱨᱚ ᱪᱤᱠᱟᱹ ᱛᱮ ᱢᱟᱱᱮ ᱟᱵᱚᱣᱟᱜ ᱢᱤᱰᱤᱭᱟᱢ ᱨᱮ ᱜᱤᱫᱽᱨᱟᱹ ᱠᱚ ᱵᱟᱝ ᱡᱟᱹᱥᱛᱤ ᱵᱟᱝ ᱠᱚ ᱚᱞ ᱯᱟᱲᱦᱟᱜ ᱠᱟᱱᱟ
ᱮᱠᱫᱚᱢ ᱱᱚᱣᱟ ᱢᱟ ᱥᱟᱹᱨᱤ ᱠᱟᱛᱷᱟ ᱜᱮ ᱠᱟᱱᱟ ᱢᱮᱱᱠᱷᱟᱱ ᱱᱟᱦᱟᱜ ᱱᱚᱸᱜᱼᱚᱭ ᱡᱮ ᱱᱚᱣᱟ ᱵᱳᱴ ᱠᱚ ᱜᱚᱴᱷᱚᱱᱟ ᱦᱮᱸᱥᱮ ᱟᱨ ᱱᱤᱛᱚᱜ ᱟᱯᱮ ᱫᱚᱯᱮ ᱯᱟᱥ ᱟᱣᱩᱰ ᱠᱟᱱᱟ ᱱᱟᱜ ᱟᱨ ᱱᱤᱛᱚᱜ ᱫᱚ ᱟᱯᱮ ᱜᱮᱛᱚ ᱱᱟᱦᱟᱜ ᱠᱚ ᱫᱚᱦᱚ ᱯᱮᱭᱟ ᱟᱨ ᱚᱱᱟ ᱨᱮᱱᱟᱜ ᱠᱷᱚᱵᱚᱨ ᱫᱚ ᱱᱟᱦᱟᱜ ᱵᱷᱟᱹᱜᱤ ᱞᱮᱠᱟ ᱫᱚᱦᱚ ᱠᱟᱜ ᱢᱮ ᱠᱟᱨᱚᱱ ᱢᱟᱥᱴᱟᱨ ᱰᱤᱜᱽᱨᱤ ᱡᱮᱦᱮᱛᱩ ᱯᱮ ᱠᱚᱨᱟᱣ ᱟᱠᱟᱫᱟ᱾ ᱤᱧᱟᱹᱜ ᱢᱚᱱᱮ ᱛᱮᱫᱚ ᱚᱱᱠᱟᱭ ᱞᱟᱹᱭᱟ ᱦᱮᱸᱥᱮ ᱛᱟᱦᱞᱮ ᱚᱸᱰᱮ ᱡᱟᱦᱟᱸᱭ ᱵᱳᱰ ᱨᱮᱠᱚ ᱫᱩᱲᱩᱵᱼᱟ ᱩᱱᱠᱩ ᱫᱚ ᱟᱨ ᱡᱟᱦᱟᱸᱭ ᱜᱮ ᱢᱟᱱᱮ ᱮᱴᱟᱜ ᱦᱚᱲ ᱫᱚ ᱵᱟᱠᱚ ᱫᱩᱲᱩᱵ ᱠᱚ ᱥᱮ ᱱᱟᱦᱟᱜ ᱟᱯᱮ ᱜᱮᱠᱚ ᱫᱩᱲᱩᱵ ᱯᱮᱭᱟ ᱤᱧᱟᱹᱜ ᱡᱟ ᱢᱚᱱᱮ ᱦᱩᱭᱩᱜ ᱠᱟᱱ ᱛᱤᱧᱟ
ᱦᱮᱸ ᱜᱚᱝᱠᱮ, ᱟᱨᱚ ᱡᱮ ᱱᱚᱜᱼᱚᱭ ᱧᱮᱞᱚᱜ ᱠᱟᱱᱟ ᱢᱟᱱᱮ ᱡᱩᱫᱤ ᱟᱵᱚᱨᱮᱱ ᱟᱵᱚᱣᱟᱜ ᱯᱟᱹᱨᱥᱤ ᱪᱮᱛᱟᱱ ᱛᱮ ᱵᱟᱠᱚ ᱚᱞ ᱯᱟᱲᱦᱟᱜᱼᱟ, ᱢᱟᱱᱮ ᱠᱚᱢ ᱡᱩᱫᱤ ᱥᱚᱝᱠᱷᱟ ᱪᱟᱞᱟᱣ ᱤᱫᱤᱜᱼᱟ ᱱᱚᱣᱟ ᱫᱚ ᱦᱟᱜ ᱠᱷᱟᱡ ᱨᱟᱹᱯᱩᱫ ᱦᱚᱸ ᱫᱟᱲᱮᱭᱟᱜᱼᱟ ᱱᱚᱼᱚ ᱱᱚᱝᱠᱟ ᱱᱚᱝᱠᱟ᱾ ᱟᱫᱚ ᱚᱱᱟ ᱠᱷᱟᱹᱛᱤᱨ ᱛᱮ ᱦᱟᱸᱜᱠᱷᱟᱡ ᱧᱮᱞ ᱫᱟᱹᱧ ᱟᱵᱚ ᱟᱛᱳ ᱚᱲᱟᱜ ᱠᱚᱨᱮ ᱫᱚᱢᱮ ᱜᱮ ᱦᱟᱱᱮ ᱯᱨᱟᱭᱵᱷᱮᱴ ᱤᱥᱠᱩᱞ ᱨᱮᱠᱚ ᱚᱞ ᱯᱟᱲᱦᱟᱣᱮᱫ ᱠᱚᱣᱟ ᱢᱟᱱᱮ ᱯᱨᱟᱭᱢᱟᱨᱤ ᱜᱚᱵᱷᱚᱨᱢᱮᱱᱴᱜ ᱯᱨᱟᱭᱢᱟᱨᱤ ᱦᱚᱸ ᱵᱟᱝᱠᱚ ᱠᱞᱮᱫ ᱠᱚᱣᱟ, ᱯᱨᱟᱭᱵᱷᱮᱴ ᱥᱠᱩᱞ ᱨᱮᱠᱚ ᱯᱟᱲᱦᱟᱣᱮᱫ ᱠᱚᱣᱟ᱾ ᱟᱫᱚ ᱦᱟᱸᱠᱷᱟᱡ ᱚᱱᱟ ᱚᱛᱮᱢᱟ ᱠᱚᱢᱯᱞᱤᱴ ᱠᱚᱢᱯᱤᱴᱤᱥᱮᱱ ᱡᱥᱛᱤᱜᱼᱟ ᱛᱚ, ᱟᱫᱚ ᱠᱚ ᱞᱟᱹᱭᱟ ᱵᱟᱹᱵᱩ ᱩᱱᱟᱹᱜ ᱚᱞ ᱯᱟᱲᱦᱟᱣ ᱠᱟᱛᱮᱫ ᱨᱮᱦᱚᱸ ᱪᱮᱫ ᱦᱚᱸ ᱵᱟᱭ ᱧᱟᱢ ᱞᱮᱜᱼᱟ᱾ ᱟᱨ ᱟᱵᱚᱣᱟᱜ ᱚᱞᱪᱤᱠᱤᱛᱮ ᱱᱤᱛᱚᱜ ᱟᱹᱰᱤ ᱟᱭᱢᱟ ᱫᱤᱥᱚᱢ ᱨᱮ ᱠᱟᱹᱢᱤ ᱪᱟᱞᱟᱜ ᱠᱟᱱᱟ, ᱱᱚᱣᱟ ᱴᱮᱠᱱᱳᱞᱚ ᱞᱚᱡᱤ ᱴᱮᱠᱱᱳᱞᱳᱡᱤ ᱡᱩᱜᱽ ᱨᱮ ᱟᱹᱰᱤ ᱟᱭᱢᱟ ᱞᱮᱠᱟᱱ ᱠᱟᱹᱢᱤ ᱪᱟᱞᱟᱜ ᱠᱟᱱᱟ ᱚᱞ ᱪᱤᱠᱤ ᱡᱩᱚᱫᱫᱤᱢ ᱥᱮᱬᱟ ᱫᱟᱲᱮᱭᱟᱜᱼᱟ, ᱟᱢᱟᱜ ᱢᱮᱫ ᱮᱢ ᱢᱟᱨᱥᱟᱞᱟ᱾
ᱮᱠᱫᱚᱢ ᱮᱠᱫᱚᱢ ᱱᱚᱜ-ᱚᱭ, ᱱᱚᱜ-ᱚᱭ ᱦᱚᱞᱟ ᱢᱟᱦᱫᱮᱨ ᱜᱮᱭᱟ ᱥᱤᱨᱨᱤᱯᱚᱛᱤ ᱴᱩᱰᱩ, ᱢᱤᱫᱴᱟᱝᱤ ᱯᱨᱚᱯᱷᱮᱥᱟᱨ ᱦᱚᱲ ᱟᱨ ᱩᱱᱤ ᱢᱟ ᱚᱠᱟᱨᱮ ᱤᱛᱟᱞᱤ ᱥᱮᱫ ᱚᱠᱮ ᱪᱟᱞᱟᱣ ᱞᱮᱱᱟ ᱢᱤᱫᱴᱟᱝ ᱟᱵᱚᱣᱟᱜ ᱥᱟᱱᱛᱟᱲ ᱥᱟᱶᱦᱮᱫ ᱤᱫᱤ ᱠᱟᱛᱮᱫ ᱪᱮᱫ ᱢᱤᱫᱴᱟᱝ ᱚᱱᱠᱟ ᱜᱟᱞᱢᱟᱨᱟᱣ
ᱦᱮᱸ ᱜᱚᱝᱠᱮ ᱮᱠᱫᱚᱢ, ᱦᱮᱸ ᱦᱮᱸ ᱦᱮᱸ ᱠᱷᱚᱵᱚᱨ ᱠᱚᱨᱮ ᱫᱚ ᱧᱮᱞ ᱵᱟᱲᱟ ᱦᱩᱭᱮᱱ ᱜᱮᱭᱟ, ᱟᱹᱰᱤ ᱱᱚᱜᱼᱚ ᱱᱚᱝᱠᱟ ᱟᱵᱚ ᱦᱚᱸ ᱡᱩᱫᱤ ᱵᱚᱱ ᱪᱮᱫ ᱫᱟᱲᱮᱭᱟᱜᱼᱟ ᱟᱹᱰᱤ ᱞᱟᱹᱴᱷᱩ ᱞᱟᱹᱴᱷᱩ ᱫᱤᱥᱚᱢ ᱵᱚᱱ ᱪᱟᱞᱟᱜᱼᱟ᱾
ᱮᱠᱫᱚᱢ ᱩᱱᱤ ᱢᱟ ᱟᱵᱚᱣᱟᱜ ᱢᱟᱱᱮ ᱯᱟᱹᱨᱥᱤ, ᱢᱟᱱᱮ ᱥᱟᱱᱛᱟᱲᱤ ᱨᱮᱱ ᱡᱟᱦᱟᱸᱭ ᱡᱟᱦᱟᱸ ᱞᱮᱠᱟᱞᱤᱧ ᱵᱟᱲᱟᱭᱟ ᱟᱨᱠᱤ, ᱦᱮᱸ ᱥᱮ ᱩᱱᱤ ᱢᱟ ᱥᱟᱱᱛᱟᱲᱤ ᱨᱮᱱ ᱤᱭᱟᱹ ᱠᱟᱱᱟᱭ ᱜᱚᱝᱠᱮ ᱠᱟᱱᱟᱭ ᱟᱨ ᱱᱤᱛᱚᱜ ᱯᱟᱹᱨᱥᱤ ᱡᱟᱦᱟᱱᱟᱜ ᱟᱵᱚᱣᱟᱜ ᱞᱟᱠᱪᱟᱨ ᱚᱱᱟ ᱠᱚ ᱱᱤᱛᱳᱜ ᱯᱟᱥᱱᱟᱣᱮᱫ ᱛᱟᱵᱚᱱᱟᱭ ᱦᱮᱸᱥᱮ
ᱦᱮᱸ ᱟᱹᱰᱤ ᱱᱟᱯᱟᱭ ᱠᱟᱹᱢᱤᱭᱫᱟ, ᱩᱱᱤ ᱫᱚ ᱥᱟᱱᱟᱢ ᱦᱚᱲᱛᱮ ᱥᱟᱨᱦᱟᱣ ᱫᱚᱨᱠᱟᱨ ᱠᱟᱱᱟ ᱠᱷᱟᱡ᱾
ᱮᱠᱫᱚᱢ ᱮᱠᱫᱚᱢ ᱮᱠᱫᱚᱢ ᱮᱠᱫᱚᱢ ᱟᱨ ᱟᱵᱚ ᱚᱱᱟ ᱥᱟᱨᱦᱟᱣ ᱵᱟᱵᱚᱱ ᱮᱢ ᱫᱟᱲᱮᱠᱚ ᱠᱟᱱᱟ, ᱚᱱᱠᱟ ᱡᱟᱦᱟᱱᱟᱜ ᱨᱮᱜᱮ ᱩᱱᱤ ᱦᱮᱡ ᱮᱱᱟᱭ ᱟᱫᱚ ᱟᱵᱚᱚᱱ ᱪᱟᱞᱟᱣ ᱜᱚᱫᱱᱟ ᱚᱱᱟ ᱯᱟᱣᱨᱟᱹ ᱧᱩ ᱠᱟᱛᱮᱫ ᱚᱱᱟᱮ ᱰᱮᱝ-ᱰᱮᱝ ᱵᱚᱱ ᱪᱟᱞᱟ ᱜᱚᱫᱱᱟ᱾ ᱟᱫᱚ ᱩᱱᱤ ᱫᱚ ᱪᱮᱫ ᱞᱮᱠᱟᱭ ᱵᱩᱡᱟ ᱟᱫᱚ ᱦᱮᱸ ᱥᱮ ᱵᱟᱝ?
ᱦᱮᱸ ᱜᱚᱝᱠᱮ ᱮᱠᱫᱚᱢ ᱦᱟᱠᱷᱟᱡ, ᱢᱟᱱᱮ ᱟᱵᱚ ᱮᱢᱚᱱ ᱮᱢᱚᱱ ᱢᱮᱫ ᱢᱮᱫᱴᱟᱝ ᱡᱟᱭᱜᱟ ᱨᱮ ᱥᱮ ᱮᱢᱚᱱ ᱮᱢᱚᱱ ᱢᱤᱫᱴᱟᱝ ᱯᱟᱛᱟ ᱪᱷᱟᱛᱟ ᱵᱚᱱ ᱠᱚᱨᱟᱣᱟ, ᱢᱟᱱᱮ ᱚᱸᱰᱮ ᱫᱚ ᱟᱵᱚ ᱫᱚ ᱡᱟᱦᱟᱸ ᱮᱰᱩᱠᱮᱥᱚᱱ ᱡᱟᱦᱟᱸᱭ ᱥᱮᱪᱮᱫ ᱛᱮ ᱦᱟᱛᱟᱝ ᱛᱮ ᱢᱟᱱᱮ ᱯᱩᱨᱟ ᱦᱟᱛᱟᱝ ᱮ ᱠᱮᱴᱮᱡ ᱠᱟᱜ ᱛᱟᱭᱟ ᱚᱱᱠᱟᱱ ᱦᱚᱲ ᱫᱚ ᱵᱟᱵᱚᱱ ᱤᱫᱮᱭᱟ᱾ ᱢᱮᱱᱠᱷᱟᱱ ᱡᱟᱦᱟᱸᱭ ᱦᱟᱹᱱᱤ ᱦᱟᱴ ᱯᱟᱛᱟ ᱪᱷᱟᱛᱟ ᱨᱮ ᱢᱤᱫᱴᱟᱝ ᱤᱭᱟᱹ ᱢᱟᱱᱮ ᱞᱚᱥᱚᱫ ᱠᱷᱮᱛᱨᱮ ᱮᱱᱮᱡ ᱠᱟᱛᱮᱜ ᱡᱤᱛᱠᱟᱹᱨ ᱠᱟᱱᱟ ᱦᱟᱹᱱᱤ ᱮᱥᱴᱮᱡ ᱨᱮᱵᱚᱱ ᱨᱟᱠᱟᱵᱮᱭᱟ᱾ ᱢᱮᱱᱠᱷᱟᱱ ᱡᱟᱦᱟᱸᱭ ᱥᱮᱪᱮᱫ ᱟᱠᱟᱱᱟ ᱩᱱᱤ ᱫᱚ ᱵᱟᱝᱵᱚᱱ ᱨᱟᱵ ᱨᱟᱠᱟᱵᱮ ᱠᱟᱱᱟ ᱮᱠᱷᱟᱡ᱾
ᱮᱠᱫᱚᱢ ᱦᱤᱛᱳᱜ ᱡᱟᱸᱦᱟᱱᱟᱜ ᱠᱷᱮᱛᱨᱚ ᱨᱮᱜᱮ ᱟᱨᱠᱤ ᱧᱮᱞᱚᱜ ᱠᱟᱱᱟ ᱟᱨᱠᱤ ᱥᱤᱠᱷᱱᱟᱹᱛ ᱦᱚᱲ ᱫᱚ ᱵᱟᱵᱚᱱ ᱠᱚᱭᱚᱜᱠᱚ ᱠᱟᱱᱟ ᱦᱮᱸ ᱥᱮ᱾
ᱦᱮᱸ
ᱮᱠᱫᱚᱢ ᱮᱠᱫᱚᱢ᱾
ᱦᱚᱲ ᱡᱩᱫᱤ ᱢᱟᱱᱮ ᱵᱟᱹᱲᱛᱤ ᱟᱛᱳ ᱴᱚᱞᱟ ᱨᱮ ᱵᱩᱡᱷᱟᱹᱣ ᱪᱟᱞᱟᱜᱼᱟ ᱛᱟᱦᱚᱞᱮ ᱢᱟ ᱟᱨᱚ ᱠᱟᱛ ᱠᱟᱛᱷᱟ ᱢᱟᱢ ᱵᱩᱡᱷᱟᱹᱣ ᱜᱮᱭᱟ ᱚᱠᱟ ᱞᱮᱠᱟ ᱦᱩᱭᱩᱜᱼᱟ᱾
ᱮᱠᱫᱚᱢ ᱮᱠᱫᱚᱢ ᱮᱠᱫᱚᱢ ᱮᱠᱫᱚᱢ᱾
ᱟᱫᱚ ᱚᱱᱟ ᱠᱷᱟᱹᱛᱤᱨ ᱛᱮ ᱢᱟᱱᱮ ᱚᱱᱟ ᱠᱟ ᱠᱟᱛᱷᱟ ᱩᱱᱤᱭᱟᱜ ᱡᱮᱢᱚᱱ ᱟᱞᱚ ᱠᱚᱨᱮ ᱤᱭᱟᱹ ᱛᱟᱭ ᱢᱟ, ᱚᱱᱟ ᱠᱷᱟᱹᱛᱤᱨ ᱛᱮ ᱥᱟᱱᱟᱢ ᱦᱚᱲ ᱠᱚ ᱥᱤᱠᱷᱱᱟᱹᱛ ᱞᱮᱠᱷᱟᱱ ᱩᱱᱤ ᱞᱮᱠᱟ ᱜᱮᱠᱚ ᱛᱮᱭᱟᱨᱚᱜᱼᱟ ᱮᱠᱷᱟᱡ, ᱢᱟᱱᱮ ᱠᱟᱛᱷᱟ ᱠᱚ ᱵᱩᱡᱷᱟᱹᱣᱟ᱾ ᱟᱨ ᱱᱤᱛᱚᱜ ᱫᱚ ᱵᱟᱠᱚ ᱥᱤᱠᱷᱱᱟᱹᱛ ᱠᱷᱟᱹᱛᱤᱨ ᱛᱮ ᱥᱮ ᱠᱟᱛᱷᱟ ᱵᱟᱝᱠᱚ ᱵᱩᱡᱷᱟᱹᱣᱟ?
ᱦᱩᱸ ᱦᱩᱸ ᱦᱩᱸ ᱟᱨ ᱟᱵᱚᱣᱟᱜ ᱡᱚᱛᱚ ᱫᱤᱱ ᱟᱵᱚ ᱵᱟᱵᱚᱱ ᱥᱤᱠᱷᱱᱟᱹᱛᱚᱜᱼᱟ, ᱩᱱᱟᱹᱜ ᱫᱤᱱ ᱟᱵᱚ ᱵᱟᱵᱚᱱ ᱞᱟᱦᱟ ᱫᱟᱲᱮᱭᱟᱜᱼᱟ ᱟᱨᱠᱤ ᱵᱟᱵᱚᱱ ᱞᱟᱦᱟ ᱫᱟᱲᱮᱭᱟᱜᱼᱟ ᱞᱟᱦᱟ ᱠᱟᱛᱮᱫ ᱨᱮᱦᱚᱸ ᱢᱟᱱᱮᱚ ᱚᱱᱮ ᱡᱟᱦᱟᱸᱭ ᱠᱚ ᱞᱟᱦᱟᱜ ᱠᱟᱱ ᱛᱟᱵᱚᱱᱟ ᱟᱫᱚ ᱩᱱᱠᱩᱣᱟᱜ ᱫᱚ ᱢᱟᱱᱮ ᱢᱮᱫ ᱢᱟᱨᱥᱟᱞᱟᱱ ᱡᱤᱱᱤᱥᱴᱟ ᱵᱟᱠᱚ ᱵᱩᱡ ᱫᱟᱲᱮᱭᱟᱜ ᱠᱟᱱᱟ ᱟᱵᱚᱣᱟᱜ ᱢᱟᱱᱮ ᱞᱟᱠᱪᱟᱨ ᱪᱤᱠᱟᱭ ᱦᱩᱭᱩᱜᱼᱟ ᱪᱤᱠᱟ ᱵᱟᱝ ᱦᱩᱭᱩᱜᱼᱟ, ᱦᱮᱸ ᱥᱮ ᱵᱟᱝ?
ᱦᱮᱸ ᱜᱚᱝᱠᱮ ᱮᱠᱫᱚᱢ᱾
ᱮᱠᱫᱚᱢ ᱮᱠᱫᱚᱢ, ᱟᱨ ᱵᱤᱥᱮᱥ ᱠᱟᱨᱛᱮ ᱱᱚᱜᱼᱚᱭ ᱱᱤᱛᱳ ᱱᱟᱦᱟᱜ ᱵᱟᱡᱟᱨ ᱨᱮᱱ ᱠᱩᱲᱤ ᱠᱚ, ᱠᱚ ᱵᱟᱯᱞᱟᱜ ᱠᱟᱱᱟ ᱟᱨ ᱩᱱᱠᱩ ᱢᱟ ᱵᱟᱠᱚ ᱠᱩᱥᱤᱭᱟᱜᱼᱟ ᱚᱱᱮ ᱚᱱᱠᱟ᱾
ᱦᱮᱸ ᱠᱚᱢ ᱩᱢᱮᱨ ᱨᱮᱠᱚ ᱵᱟᱯᱞᱟᱜ ᱠᱟᱱᱟ ᱦᱠᱷᱟᱡ ᱧᱮᱞᱚᱜ ᱠᱟᱱᱟ ᱟᱹᱰᱤ ᱟᱭᱢᱟ ᱡᱟᱭᱜᱟ ᱨᱮᱜᱮ᱾
ᱮᱠᱫᱚᱢ ᱮᱠᱫᱚᱢ ᱮᱠᱫᱚᱢ, ᱛᱟᱦᱚᱞᱮ ᱜᱚᱢᱠᱮ ᱛᱤᱦᱤᱧ ᱫᱚ ᱛᱟᱦᱚᱞ ᱱᱚᱝᱠᱟ ᱜᱮᱞᱟᱝ ᱨᱚᱯᱚᱲᱟ ᱱᱟᱦᱟᱜ, ᱟᱨᱚᱞᱟᱝ ᱨᱚᱯᱚᱲᱟ ᱦᱮᱸ ᱥᱮ᱾
ᱦᱮᱸ ᱜᱚᱝᱠᱮ ᱱᱚᱣᱟ ᱟᱞᱟᱝ-ᱟᱜ ᱚᱠᱛᱚ ᱠᱚᱦᱚᱸ ᱦᱩᱭ ᱦᱮᱡ ᱟᱠᱟᱱᱟ ᱦᱮᱸᱥᱮ᱾
ᱮᱠᱫᱚᱢ ᱮᱠᱫᱚᱢ ᱮᱠᱫᱚᱢ᱾
ᱛᱟᱦᱚᱞᱮ ᱜᱚᱝᱠᱮ ᱢᱟ ᱱᱤᱛ ᱜᱷᱟᱹᱲᱤᱡ ᱫᱚ ᱱᱚᱝᱠᱟ ᱜᱮ ᱦᱮᱸ ᱥᱮ, ᱡᱚᱦᱟᱨ ᱜᱮ ᱢᱟ ᱦᱮᱸ ᱦᱮᱸ᱾ ᱴᱷᱤᱠ ᱟᱪᱷᱮ ᱛᱟᱦᱚᱞᱮ
ᱦᱮᱸ ᱜᱚᱝᱠᱮ